ᱳ ᱦᱟᱸ ᱡᱚᱦᱟᱨ ᱜᱮ ᱡᱚᱦᱟᱨ ᱜᱮ᱾
ᱦᱮᱸ ᱡᱚᱦᱟᱨ ᱜᱮ᱾
ᱟᱪᱪᱷᱟ ᱛᱟᱦᱚᱞᱮ ᱱᱤᱛᱚᱜ ᱟᱜ ᱪᱤᱛᱟ ᱨᱚᱯᱚᱲ ᱦᱩᱭᱩᱜᱼᱟ ᱡᱮᱢᱚᱱ ᱥᱟᱱᱛᱟᱲ ᱠᱚ ᱠᱟᱹᱣᱰᱤ ᱟᱹᱰᱤᱛᱮ ᱪᱮᱫᱟᱜ ᱠᱚ ᱟᱨ ᱛᱟᱭᱚᱢ ᱜᱮᱭᱟ ᱱᱚᱣᱟ ᱴᱚᱯᱤᱠ ᱛᱮ ᱜᱟᱞᱢᱟᱨᱟᱣ ᱞᱮᱠᱷᱟᱱ ᱪᱮᱫ ᱞᱮᱠᱟ-ᱟ?
ᱦᱮᱸ ᱵᱮᱥᱚᱜ ᱜᱮᱭᱟ ᱴᱷᱤᱠ ᱜᱮᱭᱟ ᱾
ᱟᱪᱪᱷᱟ ᱟᱪᱪᱷᱟ᱾ ᱟᱪᱪᱷᱟ ᱦᱚᱸᱜ-ᱚᱭ ᱡᱮᱢᱚᱱ ᱥᱟᱱᱛᱟᱲ ᱠᱚ ᱡᱟᱹᱥᱛᱤ ᱠᱟᱭᱛᱮ ᱧᱮᱞᱚᱜ ᱦᱩᱭᱩᱜ ᱠᱟᱱᱟ ᱠᱟᱹᱢᱤ ᱠᱟᱹᱥᱱᱤ ᱠᱟᱛᱮ ᱠᱚ ᱟᱹᱥᱩᱞᱚᱜ ᱠᱟᱱᱟ ᱱᱚᱣᱟ ᱨᱮᱱᱟᱜ ᱪᱮᱫ ᱞᱮᱠᱟ ᱵᱷᱟᱵᱛᱮ ᱦᱚ-ᱚᱭ ᱡᱮ ᱠᱚ ᱛᱟᱦᱮᱸ ᱫᱟᱲᱮᱭᱟᱜ-ᱟ ᱪᱮᱫᱟᱜ ᱩᱱᱠᱩ ᱢᱟᱱᱮ ᱠᱟᱹᱢᱤ ᱨᱮᱜᱮ ᱠᱚ ᱞᱟᱵᱟᱫᱤᱭᱜ ᱠᱟᱱᱟ ᱮᱴᱟᱜ ᱡᱟᱦᱟᱱ ᱚᱱᱟ ᱵᱤᱡᱽᱱᱮᱥ ᱠᱚ ᱪᱮᱫᱟᱜ ᱵᱟᱠᱚ ᱠᱚᱨᱟᱣᱮᱫ-ᱟ ᱚᱱᱟ ᱠᱟᱹᱴᱤᱡ ᱵᱮᱱ ᱞᱟᱹᱭ ᱠᱮᱭᱟ ᱠᱷᱟᱱ?
ᱟᱸ ᱟᱵᱚ ᱢᱟᱱᱮ ᱢᱟᱲᱟᱝ ᱛᱮᱦᱚᱸ ᱢᱤᱫᱴᱤᱡ ᱢᱟᱱᱮ ᱩᱛᱱᱟᱹᱣ ᱵᱟᱵᱚᱱ ᱛᱟᱦᱮᱸ ᱠᱟᱱᱟ ᱟᱫᱚ ᱱᱚᱭ ᱱᱟᱜ ᱠᱟᱹᱡ ᱠᱟᱹᱡ ᱛᱮᱵᱚᱱ ᱩᱛᱱᱟᱹᱣ ᱪᱟᱞᱟᱜ ᱠᱟᱱᱟ᱾ ᱟᱫᱚ ᱮᱱᱛᱮ ᱨᱮᱦᱚᱸ ᱱᱟᱜ ᱮᱢᱚᱱ ᱜᱤ ᱦᱚᱲ ᱠᱚ ᱢᱮᱱᱟᱜ ᱠᱚᱣᱟ᱾ ᱢᱟᱱᱮ ᱰᱷᱮᱨ ᱵᱟᱠᱚ ᱩᱛᱱᱟᱹᱣ ᱟᱠᱟᱱ ᱜᱮᱭᱟ ᱟᱫᱚ ᱮᱸ ᱵᱟᱠᱚ ᱩᱛᱱᱟᱹᱣ ᱫᱟᱲᱮᱣ ᱠᱟᱜᱼᱟ᱾ ᱫᱚ ᱟᱫᱚ ᱚᱱᱟ ᱠᱷᱟᱹᱛᱤᱨ ᱱᱚᱜᱼᱚᱭ ᱪᱟᱥ ᱵᱟᱥ ᱠᱟᱛᱮᱜ ᱜᱮᱠᱚ ᱠᱚᱨᱟᱣᱮᱫ-ᱟ᱾ ᱟᱨ ᱢᱤᱫᱴᱮᱡ ᱟᱠᱚ ᱟᱵᱚᱣᱟᱜ ᱢᱟᱱᱮ ᱟᱵᱚ ᱠᱚᱣᱟᱜ ᱢᱚᱱᱮᱨᱮ ᱱᱚᱝᱠᱟ ᱦᱤᱡᱩᱜ ᱜᱮᱭᱟ ᱡᱮ ᱟᱵᱚ ᱫᱚ ᱵᱟᱵᱚᱱ ᱪᱟᱹᱠᱨᱤᱭᱟ ᱪᱟᱹᱠᱨᱤ ᱠᱚᱵᱚᱱ ᱵᱟᱵᱚᱱ ᱧᱟᱢᱟ᱾ ᱪᱟᱥ-ᱵᱟᱥ ᱠᱟᱛᱮᱫ ᱜᱮ ᱢᱤᱫᱴᱤᱡ ᱪᱟᱥ-ᱵᱟᱥ ᱠᱟᱛᱮ ᱨᱮᱦᱚᱸ ᱢᱟᱱᱮ ᱱᱚᱣᱟ ᱜᱮ ᱪᱟᱥ-ᱵᱟᱥ ᱜᱮᱛᱟᱢ ᱟᱵᱚᱣᱟᱜ ᱠᱟᱹᱢᱤ ᱚᱱᱚ-ᱚᱝᱠᱟ ᱵᱤᱱ ᱴᱤᱡ ᱟᱠᱚᱣᱟᱜ ᱢᱚᱱᱮ ᱨᱮ ᱢᱤᱫᱴᱤᱡ ᱩᱭᱦᱟᱹᱨ ᱩᱭᱦᱟᱹᱨ ᱛᱟᱦᱮᱸᱱ ᱠᱟᱱ ᱛᱟᱠᱚᱣᱟ᱾ ᱦᱳᱭ᱾
ᱟᱪᱪᱷᱟ, ᱱᱚᱜᱼᱚᱭ ᱟ ᱥᱟᱱᱛᱟᱲ ᱠᱚ ᱢᱟᱱᱮ ᱡᱟᱹᱥᱛᱤ ᱧᱮᱞ ᱦᱩᱭ ᱟᱠᱟᱱᱟ ᱦᱳᱭ ᱢᱟᱱᱮ ᱩᱱᱠᱩ ᱟ ᱟᱠᱚᱣᱟᱜ ᱢᱟ ᱮᱢᱱᱤ ᱦᱟᱥᱟ ᱨᱮᱱᱟᱜ ᱚᱲᱟᱜ ᱜᱮ ᱦᱩᱭᱩᱜ ᱛᱟᱠᱚᱣᱟ ᱟᱨ ᱡᱟᱦᱟᱸᱭ ᱠᱚᱠᱚ ᱫᱟᱞᱟᱱ ᱚᱲᱟᱜ ᱠᱟᱫᱟ ᱦᱳᱭ ᱩᱱᱠᱩ ᱠᱚ ᱦᱩᱭᱩᱜ ᱠᱟᱱᱟ ᱡᱟᱦᱟᱸᱱᱟᱜ ᱜᱮᱠᱚ ᱪᱟᱹᱠᱨᱤᱭᱟ ᱟᱨ ᱵᱟᱝᱠᱷᱟᱱ ᱮᱢ ᱚᱱᱠᱟᱱ ᱪᱟᱹᱠᱨᱤ ᱠᱚᱜᱮ ᱡᱟᱹᱥᱛᱤ ᱠᱚ ᱧᱮᱞᱚᱜ ᱠᱟᱱᱟ ᱡᱟᱦᱟᱸᱭ ᱠᱚ ᱯᱟᱠᱟ ᱚᱲᱟᱜ ᱟᱠᱟᱟᱜᱼᱟ᱾ ᱱᱚᱣᱟ ᱨᱮᱱᱟᱜ ᱟ-ᱟᱨ ᱮᱴᱟᱜ ᱡᱟᱦᱟᱸᱱᱟᱜ ᱚᱡᱮ ᱠᱚ ᱛᱟᱦᱮᱸ ᱫᱟᱲᱮᱭᱟᱜᱼᱟ, ᱪᱮᱫᱟᱜ ᱩᱱᱠᱩ ᱟᱸ ᱯᱟᱠᱟ ᱚᱲᱟᱜ ᱫᱟᱠᱚ ᱢᱮᱱᱠᱷᱟᱱ ᱪᱟᱹᱠᱨᱤ ᱠᱷᱟᱹᱛᱤᱨ ᱠᱟᱛᱛᱮᱜᱮ ᱯᱟᱠᱟ ᱚᱲᱟᱜ ᱫᱟᱠᱚ ᱟᱨᱠᱤ᱾
ᱟᱪᱪᱷᱟ᱾ ᱮᱦᱮᱸ ᱱᱚᱣᱟ ᱫᱚᱻ ᱱᱚᱣᱟ ᱨᱮᱱᱟᱜ ᱠᱟᱨᱚᱱ ᱫᱚ ᱦᱩᱭᱩᱜ ᱠᱟᱱᱟ ᱡᱮ ᱟᱵᱚ ᱢᱟᱱᱮ ᱥᱟᱱᱛᱟᱲ ᱠᱚ ᱢᱟᱱᱮ ᱡᱟᱦᱟᱸᱭ ᱠᱚ ᱵᱟᱠᱚ ᱪᱟᱹᱠᱨᱤ ᱜᱮᱭᱟ ᱩᱱᱠᱩ ᱫᱚ ᱦᱩᱭᱩᱜ ᱠᱟᱱᱟ ᱟᱵᱚ ᱫᱚ ᱮ ᱠᱟᱹᱢᱤ ᱟᱵᱚ ᱫᱚ ᱪᱟᱥ-ᱵᱟᱥ ᱠᱟᱛᱮᱜ ᱜᱮᱵᱚᱱ ᱡᱚᱢ ᱜᱮᱭᱟ᱾ ᱮᱱᱠᱷᱟᱭ ᱟᱫᱚ ᱱᱚᱜᱼᱚᱭ ᱡᱮᱢᱚᱱ ᱡᱟᱦᱟᱸ ᱠᱚ ᱯᱩᱭᱥᱟᱹ ᱢᱟᱱᱮ ᱱᱚᱜᱼᱚᱭ ᱯᱚᱭᱥᱟᱹ ᱠᱚ ᱱᱟᱦᱟᱜ ᱢᱟᱱᱮ ᱦᱩᱲᱩ ᱠᱚ ᱟᱠᱷᱨᱤᱧ ᱠᱟᱛᱮᱫ ᱫᱚ ᱩᱱᱟᱹᱜ ᱯᱚᱭᱥᱟᱹ ᱟᱵᱚᱱ ᱵᱟᱵᱚᱱ ᱧᱟᱢᱮᱜᱼᱟ᱾ ᱚᱱᱟ ᱠᱷᱟᱹᱛᱤᱨ ᱛᱮᱜᱮ ᱟᱵᱚ ᱢᱟᱱᱮ ᱢᱟᱲᱟᱝ ᱥᱮᱫ ᱵᱟᱵᱚᱱ ᱵᱟᱵᱚᱱ ᱪᱟᱞᱟᱣ ᱫᱟᱲᱮᱭᱟᱜ ᱠᱟᱱᱟ ᱱᱚᱜᱼᱚᱭ᱾ ᱛᱤᱱᱟᱹᱜ ᱟ ᱢᱟᱱᱮ ᱦᱩᱲᱩ ᱠᱚᱵᱚᱱ ᱟᱠᱷᱨᱤᱧ ᱜᱮᱭᱟ ᱟᱯᱮ ᱥᱮᱫ ᱫᱚ ᱱᱟᱦᱟᱜ ᱪᱮᱫ ᱞᱟᱜᱟᱼᱟ ᱥᱚᱛᱨᱚ ᱴᱟᱠᱟ, ᱟᱴᱷᱮᱨᱚ ᱴᱟᱠᱟ᱾ ᱠᱟ ᱢᱟᱱᱮ ᱚᱱᱟ ᱥᱮᱬᱟᱸ ᱥᱮᱬᱟᱸ ᱵᱚᱥᱛᱟ ᱨᱮᱦᱚᱸ ᱮᱸ ᱚᱱᱟ ᱵᱚᱥᱛᱟ ᱨᱮᱱᱟᱜ ᱫᱟᱢ ᱦᱩᱭᱩᱜᱼᱟ ᱥᱟᱲᱮ ᱯᱟᱸᱥᱥᱚ, ᱪᱷᱚᱥᱚ ᱚᱱᱮ ᱚᱱᱠᱟ ᱯᱩᱭᱥᱟᱹ ᱠᱚ ᱮᱢᱟ ᱵᱚᱱ ᱜᱮᱭᱟ᱾ ᱛᱚᱵᱮ ᱱᱚᱜᱼᱚᱭ ᱱᱚᱜᱼᱚᱭ ᱡᱮᱢᱚᱱ ᱩᱱᱟᱹᱜ ᱚᱱᱟ ᱡᱟᱦᱟᱸ ᱵᱚᱱ ᱟᱹᱷᱨᱤᱧ ᱜᱮᱭᱟ ᱤᱱᱟᱹ ᱫᱚ ᱠᱷᱟᱹᱞᱤ ᱥᱩᱱᱩᱢ ᱵᱩᱞᱩᱝ ᱛᱮᱜᱮ ᱪᱟᱵᱟᱜ ᱛᱟᱵᱚᱱᱟ᱾ ᱢᱮᱱᱠᱷᱟᱱ ᱮᱴ ᱮᱴᱟᱜᱟᱜ ᱢᱟᱱᱮ ᱯᱩᱭᱥᱟᱹ ᱠᱚ ᱡᱮᱢᱚᱱ ᱢᱤᱫᱴᱤᱡ ᱢᱟᱱᱮ ᱢᱤᱫᱴᱤᱡ ᱢᱤᱫᱴᱤᱡ ᱡᱟᱦᱟᱸᱱᱟᱜ ᱢᱤᱫᱴᱤᱡ ᱩᱛᱱᱟᱹᱣ ᱠᱷᱟᱹᱛᱤᱨ ᱡᱟᱦᱟᱸᱱᱟᱜ ᱫᱚᱠᱟᱱ ᱠᱚ ᱠᱷᱩᱞᱟᱹᱣ ᱞᱟᱹᱜᱤᱫ ᱡᱮ ᱚᱱᱮ ᱯᱩᱭᱥᱟᱹ ᱵᱟᱵᱚᱱ ᱫᱚᱦᱚ ᱫᱟᱲᱮᱭᱟᱜ ᱠᱟᱱᱟ᱾ ᱱᱚᱜ-ᱚᱱᱟ ᱠᱚ ᱠᱷᱟᱹᱛᱤᱨ ᱢᱟᱱᱮ
ᱟᱪᱪᱷᱟ ᱟᱪᱪᱷᱟ, ᱢᱟᱱᱮ ᱟᱵᱚ ᱫᱚ ᱱᱚᱜᱼᱚᱭ ᱫᱤᱱ
ᱛᱟᱹᱣ ᱦᱩᱭᱩᱜ ᱜᱮᱭᱟ᱾
ᱦᱮᱸ᱾ ᱟᱫᱚ ᱢᱟᱱᱮ ᱟᱵᱚ ᱫ ᱫᱚ ᱢᱟᱱᱮ ᱱᱚᱝᱠᱟᱱ ᱪᱟᱹᱥᱤ ᱦᱚᱲ ᱦᱚᱸᱵᱚ ᱵᱟᱝ ᱠᱟᱱᱟ ᱵᱚ ᱟᱵᱚᱣᱟᱜ ᱡᱮᱢᱚᱱ ᱚᱱᱠᱟ ᱠᱩᱲᱤ ᱵᱤᱜᱷᱟᱹ ᱦᱟᱥᱟ ᱥᱮ ᱛᱤᱨᱤᱥ ᱵᱤᱜᱷᱟᱹ ᱦᱟᱥᱟ ᱚᱱᱠᱟ ᱦᱟᱥᱟ ᱦᱚᱸ ᱵᱟᱹᱱᱩᱜ ᱛᱟᱵᱚᱱᱟ᱾ ᱥᱮ ᱚᱱᱮ ᱞᱟᱹᱭ ᱜᱟᱱᱚᱜᱼᱟ ᱫᱚᱥ ᱵᱤᱜᱷᱟᱹ ᱪᱮᱛᱟᱱ ᱦᱚᱸ ᱟ ᱡᱟᱹᱥᱛᱤ ᱠᱟᱭᱛᱮ ᱦᱟᱥᱟ ᱫᱚ ᱵᱟᱹᱱᱩᱜ ᱛᱟᱵᱚᱱᱟ᱾ ᱡᱟᱦᱟᱸᱭ ᱮᱠᱟᱞ ᱜᱮ ᱠᱤᱥᱟᱹᱲ ᱢᱮᱱᱟᱜ ᱠᱚᱣᱟ, ᱩᱱᱠᱩ ᱫᱚ ᱦᱳᱭ ᱫᱟᱲᱮ ᱛᱟᱠᱚᱣᱟ ᱯᱚᱱᱮᱨᱚ ᱵᱤᱜᱷᱟᱹ ᱠᱤ ᱠᱩᱲᱤ ᱵᱤᱜᱷᱟᱹ ᱦᱟᱥᱟ ᱢᱮᱱᱟᱜ ᱛᱟᱠᱚᱣᱟ᱾ ᱮᱱᱨᱮᱦᱚᱸ ᱡᱮ ᱢᱤᱫᱴᱮᱱ ᱱᱤᱱᱟᱹᱜ ᱦᱟᱥᱟ ᱢᱮᱱᱟᱜ ᱛᱤᱧᱟ ᱡᱮ ᱢᱤᱫᱴᱮᱱ ᱵᱷᱟᱜᱮ ᱧᱚᱜ ᱪᱟᱥ ᱠᱟᱛᱮᱫ ᱤᱧ ᱠᱟᱹᱣᱰᱤ ᱴᱟᱠᱟ ᱠᱚᱧ ᱡᱚᱜᱟᱲᱟ, ᱱᱚᱝᱠᱟ ᱢᱤᱫᱴᱮᱱ ᱢᱚᱱᱳᱵᱷᱟᱵᱽ ᱵᱟᱝ ᱧᱮᱞ ᱧᱟᱢᱚᱜ ᱠᱟᱱᱟ ᱟᱨᱠᱤ᱾ ᱟᱨ ᱡᱟᱦᱟᱸᱭ ᱠᱚ ᱮᱠᱷᱮᱱ ᱠᱚ ᱨᱮᱸᱜᱮᱡ ᱜᱮᱭᱟ ᱠᱚ ᱩᱱᱠᱩ ᱫᱚ ᱡᱟᱦᱟᱸ ᱵᱟᱨ ᱵᱤᱜᱷᱟᱹ ᱦᱟᱥᱟ ᱛᱟᱠᱚ ᱥᱮ ᱯᱮ ᱵᱤᱜᱷᱟᱹ ᱦᱟᱥᱟ ᱛᱟᱠᱚ ᱚᱱᱟ ᱢᱚᱫᱽᱫᱷᱮ ᱨᱮ ᱡᱩᱫᱤ ᱵᱟᱨ ᱵᱚᱭᱦᱟ ᱟᱹᱠᱤᱱ ᱦᱟᱹᱴᱤᱧ ᱞᱮᱠᱷᱟᱱ ᱜᱮ ᱟᱨᱦᱚᱸ ᱦᱟᱥᱟ ᱠᱚᱢᱚᱜ ᱠᱟᱱᱟ᱾ ᱟᱫᱚ ᱚᱱᱟ ᱦᱟᱥᱟ ᱠᱷᱚᱱᱟᱜ ᱪᱟᱥ ᱠᱟᱛᱮ ᱦᱚᱸ ᱢᱟᱱᱮ ᱥᱮᱨᱢᱟ ᱫᱤᱱ ᱠᱩᱲᱟᱹᱜ ᱞᱮᱠᱟ ᱵᱟᱝ ᱟᱨᱡᱟᱜ ᱠᱟᱱᱟ ᱟᱨᱠᱤ᱾ ᱪᱮᱫ?
ᱦᱳᱭ, ᱱᱚᱝᱠᱟ ᱧᱮᱞᱚᱜ ᱠᱟᱱᱟ᱾ ᱟᱨᱦᱚᱸ ᱡᱮᱢᱚᱱ ᱮᱸ ᱱᱚᱜᱚᱭ ᱵᱟᱦᱟ ᱟᱵᱚᱨᱮᱱ ᱮᱸ ᱵᱟᱦᱨᱮ ᱠᱟᱹᱢᱤ ᱠᱚᱠᱚ ᱪᱟᱞᱟᱜ ᱠᱟᱱᱟ᱾ ᱢᱟᱱᱮ ᱵᱟᱦᱨᱮ ᱠᱟᱹᱢᱤ ᱠᱚᱠᱚ ᱪᱟᱞᱟᱜ ᱠᱟᱱᱟ ᱪᱟᱞᱟᱜ ᱠᱟᱱᱟ ᱠᱚ ᱟᱨ ᱠᱟᱹᱢᱤᱭᱮᱜ-ᱟ ᱠᱚ ᱟᱨᱠᱚ ᱦᱤᱡᱩᱜ ᱠᱟᱱᱟ ᱟᱨ ᱦᱮᱡ ᱠᱟᱛᱮᱫ ᱜᱟᱛᱮ ᱠᱚᱠᱚ ᱢᱮᱛᱟᱠᱚ ᱠᱟᱱᱟ ᱡᱮ ᱦᱮᱸ ᱯᱩᱭᱥᱟᱹ ᱠᱟᱜᱟᱢ ᱠᱟᱹᱴᱤᱡ ᱧᱩ ᱦᱚᱪᱚ ᱞᱮᱢ᱾ ᱟᱫᱚ ᱠᱚ ᱧᱩ ᱦᱚᱪᱚ ᱠᱚᱣᱟ ᱟᱫᱚ ᱱᱚᱜᱚᱭ ᱡᱮᱢᱚᱱ ᱧᱩ ᱦᱚᱪᱚ ᱠᱚᱣᱟ ᱠᱚ ᱟᱫᱚ ᱢᱤᱫᱷᱟᱣ ᱡᱩᱫᱤ ᱧᱩᱢ ᱮᱦᱚᱵᱟ ᱥᱮ ᱟᱫᱚ ᱢᱟᱱᱮ ᱧᱩ ᱨᱮᱱᱟᱜ ᱵᱟᱨᱥᱤᱧ ᱯᱮ ᱫᱤᱱ ᱧᱩ ᱜᱮ ᱥᱟᱱᱟᱣᱟ ᱟᱫᱚ ᱱᱚᱜᱚᱭ ᱡᱮᱢᱚᱱ ᱱᱚᱜᱚᱝᱠᱟ ᱜᱟᱛᱮ ᱠᱚᱢ ᱧᱩ ᱦᱚᱪᱚ ᱠᱚᱣᱟ ᱛᱟᱦᱟᱞᱮ ᱛᱤᱱᱟᱹᱜ ᱯᱩᱭᱥᱟᱹᱢ ᱠᱟᱢᱟᱣ ᱠᱟᱜᱟ, ᱛᱤᱱᱮ ᱯᱩᱭᱥᱟᱹ ᱡᱮᱢᱚᱱ ᱱᱚᱜᱚᱭ ᱡᱮᱢᱚᱱ ᱛᱤᱱᱟᱹᱜ ᱮᱢ ᱚᱱᱮᱢ ᱚᱱᱮ ᱧᱩ ᱦᱚᱪᱚ ᱠᱮᱜ ᱠᱚᱣᱟᱢ ᱚᱱᱟ ᱯᱩᱭᱥᱟᱹ ᱠᱚ ᱡᱩᱫᱤᱢ ᱱᱤᱛᱳᱜᱮᱢ ᱫᱚᱦᱚ ᱠᱟᱜ ᱠᱮᱭᱟ, ᱛᱟᱦᱟᱞᱮ ᱡᱟᱦᱟᱱᱟᱜ ᱢᱤᱫ ᱴᱤᱡ ᱦᱳᱭᱛᱚ ᱠᱟᱹᱢᱤ ᱨᱮ ᱞᱟᱜᱟᱣ ᱠᱚᱜ ᱠᱮᱭᱟ ᱚᱱᱚ ᱚᱝᱠᱟ ᱢᱤᱫ ᱴᱮᱡ ᱚᱱᱮ ᱵᱟᱵᱚᱱ ᱫᱚᱦᱚ ᱫᱟᱲᱮᱭᱟᱜ ᱜᱮᱭᱟ, ᱱᱚᱜᱚᱭ
ᱟᱪᱪᱷᱟ ᱟᱪᱪᱷᱟ ᱟᱪᱪᱷᱟ ᱢᱟ ᱱᱚᱜᱚᱭ ᱢᱤᱫ ᱴᱮᱱ ᱟᱹᱰᱤ ᱢᱟᱨᱟᱝ ᱟᱹᱰᱤ ᱱᱟᱯᱟᱭ ᱴᱚᱯᱤᱠ ᱵᱤᱱ ᱨᱟᱠᱟᱵ ᱠᱟᱜᱟ, ᱢᱟᱱᱮ ᱟᱹᱰᱤ ᱱᱟᱯᱟᱭ ᱵᱤᱱ ᱜᱟᱞᱢᱟᱨᱟᱣ ᱠᱮᱜᱟ᱾ ᱦᱚᱸᱜᱚᱭ ᱡᱮᱢᱚᱱ ᱵᱟᱭᱨᱮ ᱫᱤᱥᱚᱢ ᱟᱸ ᱵᱟᱭᱨᱮ ᱫᱤᱥᱚᱢ ᱥᱮ ᱛᱟᱢᱤᱞᱱᱟᱲᱩ ᱥᱮ ᱦᱟᱭᱫᱨᱟᱵᱟᱫᱽ ᱥᱮ ᱢᱩᱢᱵᱟᱭ ᱡᱟᱦᱟᱸ ᱨᱮᱜᱮ ᱠᱟᱹᱢᱤ ᱠᱚ ᱪᱟᱞᱟᱜ ᱠᱟᱱᱟ ᱟᱫᱚ ᱦᱚᱸᱜᱚᱭ ᱡᱚᱢᱚᱱ ᱟᱵᱚ ᱢᱮᱫᱴᱮᱱ ᱜᱟᱛᱮ ᱡᱤᱱᱤᱥᱴᱟᱜ ᱟᱨᱠᱤ ᱡᱮᱢᱚᱱ ᱦᱩᱸᱜᱩᱭ ᱢᱤᱫᱴᱮᱱ ᱜᱟᱛᱮ ᱦᱮᱡ ᱠᱟᱱᱟᱭ ᱟᱹᱰᱤ ᱫᱤᱱ ᱪᱟᱞᱟᱣ ᱞᱮᱱᱟᱭ ᱵᱟᱭᱨᱮ ᱠᱟᱹᱢᱤ ᱛᱟᱦᱟᱞᱮ ᱟᱹᱰᱤ ᱡᱟᱹᱥᱛᱤ ᱠᱟᱹᱣᱰᱤ ᱠᱟᱛᱮᱡ ᱦᱮᱡ ᱠᱟᱱᱟ ᱟᱨᱠᱤ᱾ ᱱᱚᱝᱠᱟ ᱢᱤᱫᱴᱮᱱ ᱜᱟᱛᱮ ᱠᱚ ᱢᱮᱛᱟᱭᱟ ᱛᱟᱦᱟᱞᱮ ᱧᱩ ᱦᱚᱪᱚ ᱞᱮᱢ ᱟᱨ ᱱᱩᱭ ᱦᱚᱸ ᱵᱟᱝ ᱢᱟᱱᱮ ᱵᱟᱭ ᱵᱟᱝ ᱦᱚᱭ ᱵᱟᱭ ᱵᱟᱝ ᱫᱟᱲᱮᱜ ᱠᱟᱱᱟ, ᱛᱟᱦᱟᱞᱮ ᱜᱟᱛᱮ ᱠᱚᱠᱚ ᱞᱟᱹᱭᱫᱟ ᱡᱚᱠᱷᱚᱱ ᱧᱩ ᱦᱚᱪᱚ ᱠᱚ ᱦᱩᱭᱩᱜ-ᱟ᱾ ᱟᱫᱚ ᱦᱚᱜᱚᱭ ᱧᱩ ᱦᱚᱪᱚ ᱚᱠᱛᱚ ᱨᱮ ᱢᱮᱫᱴᱮᱱ ᱞᱤᱢᱤᱴ ᱠᱚ ᱯᱟᱨᱚᱢ ᱤᱫᱤᱫᱟ ᱡᱮ ᱟᱸ ᱪᱮᱫ ᱞᱮᱠᱟ ᱮᱢᱱᱤ ᱢᱤᱫ ᱵᱮᱲᱟ ᱪᱮᱫ ᱞᱮᱠᱟ ᱧᱩ ᱜᱟᱱᱚᱜ-ᱟ ᱚᱝᱠᱟ ᱜᱮ ᱞᱮᱠᱷᱟᱱ ᱜᱮ ᱵᱩᱜᱮᱜ-ᱟ᱾ ᱚᱱᱟ ᱵᱟᱛ ᱠᱟᱛᱮ ᱨᱮᱦᱚᱸ ᱟᱨᱦᱚᱸ ᱢᱟᱱᱮ ᱟᱹᱰᱤ ᱡᱟᱹᱥᱛᱤ ᱠᱚ ᱧᱩᱭ ᱫᱟ ᱢᱤᱫ ᱴᱟᱱ ᱯᱟᱴᱤ ᱞᱮᱠᱟ ᱥᱤᱥᱴᱮᱢ ᱜᱚᱜ ᱜᱚᱜ ᱠᱟᱜ ᱠᱟᱱᱟ ᱠᱚ ᱟᱨᱠᱤ, ᱱᱚᱣᱟ ᱤᱫᱤ ᱠᱟᱛᱮ ᱟᱵᱤᱱ ᱪᱮᱜ ᱵᱤᱱ ᱞᱮ ᱫᱟ?
ᱮᱸ ᱱᱚᱣᱟ ᱤᱫᱤ ᱠᱟᱛᱮᱜ ᱫᱚ ᱦᱳᱭ ᱢᱟᱱᱮ ᱩᱱᱟᱹᱜ ᱫᱚ ᱱᱟᱜ ᱵᱟᱝ ᱧᱩ ᱫᱚᱨᱠᱟᱨ ᱠᱟᱱᱟ, ᱢᱟᱱᱮ ᱦᱳᱭ ᱛᱚ ᱜᱟᱛᱮ ᱜᱟᱛᱮ ᱧᱩ ᱦᱚᱪᱚ ᱢᱤᱫ ᱜᱮᱞᱟᱥ᱾ ᱩᱸ ᱢᱤᱫ ᱜᱮᱞᱟᱥ ᱵᱟᱨ ᱜᱮᱞᱟᱥ ᱜᱮᱢ ᱧᱩᱭᱟ, ᱢᱟᱱᱮ ᱚᱱᱟ ᱠᱷᱚᱱ ᱰᱷᱮᱨ ᱫᱚ ᱵᱟᱝ ᱧᱩ ᱫᱚᱨᱠᱟᱨ ᱜᱮ᱾ ᱧᱩ ᱫᱚ ᱢᱤᱫ ᱥᱤᱥᱟᱹᱯᱛᱮ ᱫᱚ ᱞᱟᱹᱭ ᱞᱮᱠᱷᱟᱱ ᱧᱩ ᱫᱚ ᱱᱟᱜ ᱟᱹᱰᱤ ᱜᱮ ᱠᱷᱟᱨᱟᱯ-ᱟ᱾ ᱮᱠᱷᱟᱱ ᱚᱝᱠᱟ ᱫᱚ ᱧᱩ ᱫᱚ ᱵᱟᱝ ᱩᱪᱤᱛ ᱠᱟᱱᱟ ᱦᱮᱸᱥᱮ ᱟᱨ ᱢᱟᱱᱮ ᱮᱢᱚᱱ ᱠᱚᱡ ᱜᱮᱠᱚ ᱪᱟᱞᱟᱜ ᱜᱮᱭᱟ ᱵᱟᱦᱨᱮ ᱠᱟᱹᱢᱤ ᱡᱟᱦᱟᱸᱭ ᱠᱚᱨᱮᱱ ᱚᱲᱟᱜ ᱨᱮ ᱜᱤᱫᱽᱨᱟᱹ ᱠᱚᱫᱚ ᱠᱚ ᱥᱟᱸᱜᱮ ᱜᱮᱭᱟ ᱠᱚ᱾ ᱦᱮᱸ ᱢᱟᱱᱮ ᱡᱟᱦᱟᱸ ᱪᱟᱥ ᱵᱟᱥ ᱠᱟᱛᱮᱜ ᱵᱟᱝ ᱦᱩᱭᱩᱜ ᱜᱮᱭᱟ ᱟᱨᱦᱚᱸ ᱡᱩᱫᱤ ᱦᱮᱡ ᱠᱟᱛᱮᱜ ᱩᱝᱠᱩ ᱜᱮ ᱟᱨᱦᱚᱸ ᱧᱩ ᱢᱟ ᱧᱩ ᱦᱚᱪᱚ ᱠᱚᱣᱟᱢ ᱢᱟᱱᱮ ᱯᱩᱭᱥᱟ ᱡᱮᱢᱚᱱ ᱢᱤᱫ ᱴᱤᱡ ᱚᱱᱟᱨᱮ ᱪᱟᱞᱟᱜ ᱠᱟᱱᱟ ᱛᱟᱦᱟᱞᱮ ᱛᱟᱦᱟᱞᱮ ᱥᱚᱝᱥᱟᱨ ᱫᱚ ᱢᱟᱱᱮ ᱵᱟᱦᱨᱮ ᱠᱟᱹᱢᱤ ᱟᱨ ᱱᱚᱣᱟ ᱠᱟᱹᱢᱤ ᱨᱮ ᱞᱟᱹᱭ ᱞᱮᱠᱷᱟᱱ ᱫᱚ ᱱᱚᱛᱮᱱᱟᱜ ᱠᱟᱹᱢᱤ ᱟᱨ ᱵᱟᱦᱨᱮ ᱠᱟᱹᱢᱤ ᱥᱚᱢᱟᱱ ᱨᱮᱜᱮ ᱦᱤᱡᱩᱜ ᱠᱟᱱᱟ ᱢᱤᱫ ᱦᱤᱥᱟᱹᱵ ᱛᱮᱫᱚ᱾
ᱟᱪᱪᱷᱟ ᱟᱪᱪᱷᱟ ᱢᱟᱱᱮ ᱵᱟᱦᱨᱮ ᱠᱟᱹᱢᱤ ᱪᱟᱞᱟᱣ ᱠᱟᱛᱮᱜ ᱡᱟᱦᱟᱸ ᱟᱨ ᱠᱟᱹᱣᱰᱤ ᱯᱩᱸᱡᱤ ᱟᱹᱜᱩ ᱠᱟᱛᱮᱜ ᱦᱮᱡ ᱦᱮᱡ ᱠᱟᱛᱮᱜ ᱢᱟᱱᱮ ᱡᱟᱦᱟᱱᱟᱜ ᱵᱷᱟᱜᱮ ᱠᱟᱹᱢᱤ ᱨᱮ ᱞᱟᱜᱟᱣ ᱫᱟᱲᱮ ᱠᱮᱭᱟᱭ ᱚᱱᱮ ᱢᱤᱫ ᱛᱷᱚᱠ ᱛᱮ ᱡᱚᱠᱷᱚᱱ ᱠᱟᱹᱣᱰᱤ ᱧᱟᱢᱮᱫᱟᱭ ᱚᱱᱟ ᱠᱟᱹᱣᱰᱤ ᱟᱹᱜᱩ ᱠᱟᱛᱮ ᱡᱟᱦᱟᱱᱟᱜ ᱠᱟᱹᱢᱤ ᱨᱮᱜᱮ ᱞᱟᱜᱟᱣ ᱫᱟᱲᱮ ᱠᱮᱭᱟ ᱦᱳᱭ᱾ ᱦᱟᱥᱟᱭ ᱠᱤᱨᱤᱧ ᱫᱟᱲᱮ ᱠᱮᱭᱟ, ᱥᱮ ᱡᱟᱦᱟᱱᱟᱜ ᱢᱤᱫᱴᱟᱝ ᱵᱮᱵᱽᱥᱟ ᱠᱟᱹᱢᱤᱨᱮ ᱟᱬᱜᱚ ᱫᱟᱲᱮ ᱠᱮᱭᱟ ᱢᱮᱱᱠᱷᱟᱱ ᱱᱚᱝᱠᱟᱱᱟᱜ ᱫᱚ ᱵᱟᱝ ᱧᱮᱞ ᱧᱮᱞᱚᱜ ᱠᱟᱱᱟ ᱡᱮ ᱚᱱᱟ ᱴᱟᱠᱟ ᱫᱚ ᱦᱟᱱᱟ ᱱᱟᱣᱟ ᱛᱮᱜᱮ ᱠᱷᱚᱨᱪᱟᱜ ᱠᱟᱱᱟ ᱟᱨᱠᱤ᱾ ᱢᱟᱱᱮ ᱡᱟᱦᱟᱸ ᱠᱟᱹᱢᱤ ᱨᱮ ᱞᱟᱜᱟᱣ ᱨᱮᱱᱟᱜ ᱠᱟᱛᱷᱟ ᱚᱱᱟ ᱫᱚ ᱵᱟᱝ ᱞᱟᱜᱟᱜ ᱠᱟᱱᱟ ᱠᱟᱹᱢᱤ ᱨᱮᱫᱚ᱾
ᱦᱳᱭ ᱟᱪᱪᱷᱟ ᱢᱟᱱᱮ ᱟᱞᱮᱭᱟᱜ ᱟᱞᱮᱭᱟᱜ ᱨᱮᱜᱮ ᱱᱟᱜ ᱤᱧ ᱞᱟᱹᱭᱮᱜ-ᱟ, ᱛᱚ ᱟᱞᱮ ᱫᱚ ᱱᱟᱜ ᱟᱞᱮ ᱫᱚ ᱱᱟᱜ ᱟᱹᱰᱤ ᱵᱮᱥ ᱜᱮᱛᱟᱞᱮ ᱥᱚᱝᱥᱟᱨ ᱠᱚᱫᱚ ᱪᱟᱞᱟᱜ ᱠᱟᱱᱟ ᱢᱟᱱᱮ ᱟᱞᱮ ᱵᱟᱵᱟ ᱛᱟᱠᱚ ᱫᱚ ᱯᱮ ᱵᱚᱭᱦᱟᱜ ᱟᱠᱚ᱾ ᱦᱮᱸ ᱯᱮ ᱵᱚᱭᱦᱟᱨ ᱨᱮ ᱟᱞᱮ ᱢᱟᱱᱮ ᱯᱮ ᱵᱤᱜᱷᱟᱹᱜ ᱛᱟᱞᱮᱭ-ᱟ ᱛᱟᱦᱟᱞᱮ ᱯᱮ ᱵᱤᱜᱷᱟᱹ ᱡᱩᱫᱤ ᱢᱤᱫ ᱦᱚᱲᱟᱜ ᱢᱤᱫ ᱵᱤᱜᱷᱟᱹ ᱦᱩᱭᱩᱜ ᱛᱟᱞᱮᱭᱟ ᱛᱟᱦᱞᱮ ᱯᱮ ᱦᱚᱲᱟᱜ ᱡᱩᱫᱤ ᱢᱤᱫ ᱵᱤᱜᱷᱟᱹ ᱛᱮ ᱦᱩᱭᱩᱜ-ᱟ ᱛᱟᱦᱞᱮ ᱡᱩᱫᱤ ᱟᱞᱮ ᱢᱟᱞᱮ ᱟᱹᱰᱤ ᱥᱟᱸᱜᱮ ᱵᱚᱭᱦᱟᱜ-ᱟ ᱯᱩᱱ ᱵᱚᱭᱦᱟᱜ ᱟᱞᱮ, ᱠᱩᱲᱤ ᱜᱮᱞᱮ ᱯᱩᱱ ᱵᱚᱭᱦᱟᱜ-ᱟ,
ᱦᱩᱸ
ᱦᱮᱸ ᱠᱩᱲᱤ ᱜᱮᱞᱮ ᱯᱩᱱ ᱵᱚᱭᱦᱟᱜ-ᱟ᱾ ᱛᱟᱦᱞᱮ ᱱᱚᱜ-ᱚᱭ ᱡᱮᱢᱚᱱ ᱟᱹᱰᱤ ᱥᱟᱸᱜᱮ ᱱᱚᱜ-ᱚᱭ ᱛᱟᱞᱮ ᱥᱚᱝ ᱥᱟᱨ ᱟᱹᱰᱤ ᱥᱟᱸᱜᱮ ᱢᱟᱱᱮ ᱥᱚᱝᱥᱟᱨ ᱠᱟᱱ ᱛᱟᱞᱮᱭᱟᱥᱮ ᱛᱟᱦᱞᱮ ᱦᱮᱸ ᱪᱤᱠᱟᱹᱛᱮ ᱢᱟᱱᱮ ᱱᱤᱛᱚᱜ ᱱᱟᱜ ᱦᱟᱸᱜ ᱞᱮ ᱵᱷᱤᱱᱟᱹᱜ ᱜᱮᱭᱟ ᱵᱷᱤᱱᱟᱹ ᱠᱟᱱ ᱜᱮᱭᱟᱞᱮ, ᱛᱟᱦᱚᱞᱮ ᱱᱚᱜ-ᱚᱭ ᱡᱮᱢᱚᱱ ᱵᱟᱦᱨᱮ ᱠᱟᱹᱢᱤ ᱤᱧ ᱵᱟᱵᱟ ᱫᱚ ᱵᱟᱦᱨᱮ ᱠᱟᱹᱢᱤ ᱪᱟᱞᱟᱜ-ᱟᱭ ᱵᱟᱦᱨᱮ ᱠᱟᱹᱢᱤ ᱨᱮ ᱱᱚᱜ-ᱚᱭ ᱠᱟᱢᱟᱣ ᱠᱟᱫ ᱛᱮ ᱟᱫᱚ ᱢᱤᱫᱴᱤᱡ ᱡᱟᱭᱜᱟ ᱞᱮ ᱦᱟᱛᱟᱣ ᱠᱟᱜ ᱜᱮᱭᱟᱢ ᱱᱚᱜ-ᱚᱭ ᱡᱮᱢᱚᱱ ᱡᱚᱛᱚ ᱦᱚᱲᱟᱜ ᱤᱧᱟᱹᱜ ᱤᱭᱦᱟᱹᱨ ᱢᱟᱱᱮ ᱵᱟᱵᱟ ᱫᱚ ᱠᱟᱹᱡᱮ ᱯᱟᱲᱦᱟᱣ ᱧᱚᱜ ᱠᱟᱱ ᱠᱷᱟᱹᱛᱤᱨ ᱢᱤᱴᱤᱡ ᱢᱟᱱᱮ ᱢᱮᱴᱨᱤᱠ ᱫᱷᱟᱹᱵᱤᱡᱮ ᱯᱟᱲᱦᱟᱣ ᱞᱮᱱ ᱢᱟᱫᱽᱫᱷᱚᱢᱤᱠ ᱫᱷᱟᱹᱨᱤᱡ ᱢᱟᱱᱮ ᱢᱤᱫᱴᱤᱡ ᱠᱟᱹᱢᱤᱨᱮ ᱞᱟᱜᱟᱣᱮᱱ ᱛᱟᱭᱟ, ᱦᱮᱸ ᱢᱟᱱᱮ ᱡᱟᱭᱜᱟ ᱠᱚᱭ ᱦᱟᱛᱟᱣ ᱠᱮ ᱟᱭ,
ᱟᱨᱠᱤ
ᱦᱳᱭ ᱡᱟᱭᱜᱟ ᱠᱚ ᱦᱟᱛᱟᱣ ᱠᱮᱫ-ᱟᱭ ᱦᱳᱭ᱾ ᱟᱫᱚ ᱢᱟᱱᱮ ᱱᱚᱝᱠᱟ ᱧᱮᱞᱚᱜ ᱟᱥᱮ ᱡᱮ ᱢᱤᱫ ᱥᱚᱢᱚᱭ ᱚᱱᱠᱟ ᱧᱮᱞᱚᱜ-ᱟ ᱡᱮ ᱡᱚᱛᱚ ᱢᱟᱱᱮ ᱠᱩᱲᱤ ᱜᱤᱫᱽᱨᱟᱹ ᱢᱟᱱᱮ ᱡᱚᱛᱚ ᱦᱚᱲᱟᱜ ᱞᱤᱠᱷᱚᱱ ᱫᱚ ᱵᱟᱝ ᱥᱚᱢᱟᱱᱟ ᱥᱮ ᱾ ᱚᱠᱚᱭ ᱫᱚ ᱱᱟᱦᱟᱜ ᱦᱚᱭᱛᱚ ᱟᱡ ᱡᱟᱣᱟᱭ ᱵᱩᱞᱩ ᱟᱭ ᱚᱠᱚᱭ ᱫᱚ ᱢᱟᱱᱮ ᱚᱱᱮ ᱨᱮᱸᱜᱮᱡ ᱛᱮᱠᱚ ᱚᱵᱷᱟᱵᱚᱜ ᱠᱟᱱᱟ᱾ ᱚᱠᱚᱭ ᱫᱚ ᱦᱳᱭᱛᱚ ᱵᱮᱥ ᱚᱲᱟᱜ ᱨᱮ ᱪᱟᱞᱟᱣ ᱟᱠᱟᱱᱟᱭ ᱟᱫᱚ ᱱᱚ-ᱚᱭ ᱡᱮᱢᱚᱱ ᱟᱞᱮ, ᱞᱟᱹᱜᱤᱫ ᱜᱮ ᱱᱚᱜ-ᱚᱭ ᱫᱚᱦᱚ ᱡᱟᱣᱨᱟ ᱭᱮᱟᱭ ᱢᱟᱱᱮ ᱢᱤᱴᱤᱡ ᱡᱟᱭᱜᱟ ᱠᱚ ᱦᱟᱛᱟᱣ ᱟᱠᱟᱫ ᱟᱭ ᱟᱭᱟᱜ ᱧᱩᱛᱩᱢ ᱨᱮᱜᱮ᱾ ᱢᱤᱴᱮᱡ ᱵᱮᱥ ᱡᱟᱭᱜᱟᱨᱮ ᱡᱟᱦᱟᱸᱭ ᱠᱚ ᱡᱩᱫᱤ ᱱᱚᱝᱠᱟ ᱚᱵᱷᱟᱵ ᱨᱮᱠᱚ ᱯᱟᱲᱟᱜ-ᱟ ᱛᱟᱦᱚᱞᱮ ᱱᱚᱣᱟ ᱡᱟᱭᱜᱟ ᱜᱤᱧ ᱮᱢᱟ ᱠᱚᱣᱟ ᱮᱢ ᱦᱟᱹᱴᱤᱧ ᱟᱠᱚᱣᱤᱧ ᱟᱪᱪᱷᱟ ᱡᱟᱭᱜᱟ ᱡᱟᱭᱜᱟ ᱛᱤᱧ ᱩᱭᱦᱟᱹᱨ ᱜᱚᱜ ᱠᱮᱟ ᱛᱟᱦᱚᱞᱮ ᱟᱯᱮ ᱥᱮᱫ ᱢᱟᱱᱮ ᱠᱩᱲᱤ ᱜᱤᱫᱽᱨᱟᱹ ᱠᱚ ᱚᱱᱠᱟ ᱡᱟᱭᱜᱟ ᱠᱚᱠᱚ ᱮᱢᱟ ᱠᱚ ᱜᱮᱭᱟ,
ᱵᱟᱝ ᱦᱮᱸ ᱟᱫᱚ ᱢᱟᱱᱮ ᱟᱹᱰᱤ ᱱᱟᱯᱟᱭ ᱤᱡᱤ ᱠᱩᱠᱞᱤ ᱟᱫᱚ ᱡᱟᱭᱜᱟ ᱮᱢ ᱵᱚᱞᱛᱮ ᱞᱟᱦᱟᱛᱮ ᱛᱟᱦᱮᱸ ᱠᱟᱱᱟ ᱟᱨᱠᱤ ᱞᱟᱦᱟ ᱛᱮᱫᱚ ᱠᱚ ᱮᱢ ᱠᱮ ᱠᱚᱣᱟ ᱡᱮ ᱠᱩᱲᱤ ᱜᱤᱫᱽᱨᱟᱹ ᱦᱚᱸ ᱡᱮᱢᱚᱱ ᱢᱮᱴᱮᱱ ᱚᱲᱟᱜ ᱨᱮ ᱾ ᱟᱨ ᱯᱮ ᱵᱚᱭᱦᱟ ᱟᱠᱚ ᱥᱮ ᱢᱚᱬᱮ ᱵᱚᱭᱦᱟ ᱟᱠᱚ? ᱥᱟᱵ ᱠᱮᱫᱤᱧ ᱢᱚᱬᱮ ᱵᱚᱭᱦᱟ ᱚᱠᱚ ᱚᱱᱟ ᱢᱚᱫᱷᱮ ᱨᱮ ᱦᱩᱭᱩᱜ ᱠᱟᱱᱟ ᱠᱤᱱ ᱵᱟᱨᱭᱟ ᱠᱩᱲᱤ ᱜᱤᱫᱽᱨᱟᱹ ᱟᱨ ᱯᱮᱭᱟ ᱫᱚ ᱦᱩᱭᱩᱜ ᱠᱟᱱᱟ ᱠᱚ ᱠᱚᱲᱟ ᱜᱤᱫᱽᱨᱟᱹ, ᱟᱫᱚ ᱥᱟᱵ ᱠᱤᱫᱤᱧ ᱩᱱᱠᱩ ᱫᱚᱥ ᱵᱤᱜᱷᱟᱹ ᱦᱟᱥᱟ ᱛᱟᱠᱚ, ᱟᱫᱚ ᱱᱚᱸᱰᱮ ᱦᱟᱹᱴᱤᱧ ᱫᱚᱠᱚ ᱧᱟᱢᱟ ᱟᱨᱠᱤ ᱡᱟᱦᱟᱸ ᱫᱚᱥ ᱵᱤᱜᱷᱟ ᱦᱟᱥᱟ ᱛᱟᱠᱚ ᱢᱚᱬᱮ ᱢᱚᱬᱮ ᱦᱚᱲᱚᱜ ᱟᱠᱚ ᱮ ᱵᱟᱨᱭᱟ ᱠᱩᱲᱤ ᱜᱤᱫᱽᱨᱟᱹ ᱟᱨ ᱦᱩᱭᱩᱜ ᱠᱟᱱᱟᱭ ᱯᱮᱦᱚᱲ ᱠᱚᱲᱟ ᱜᱤᱫᱽᱨᱟᱹ ᱚᱱᱟ ᱢᱚᱫᱽᱫᱷᱮᱨᱮ ᱩᱱᱠᱩ ᱦᱟᱹᱴᱤᱧ ᱫᱚᱠᱚ ᱧᱟᱢᱟ ᱥᱚᱢᱟᱱ ᱦᱟᱹᱴᱤᱧ ᱠᱚ ᱧᱟᱢᱟ ᱟᱫᱚ ᱟᱫᱚ ᱠᱟᱛᱷᱟ ᱫᱚ ᱦᱩᱭᱩᱜ ᱠᱟᱱᱟ ᱡᱟᱸᱦᱟᱭ ᱦᱟᱹᱴᱤᱧ ᱠᱚ ᱧᱟᱢ ᱨᱮᱦᱚᱸ ᱟᱫᱚ ᱦᱟᱥᱟ ᱫᱚ ᱠᱩᱲᱤ ᱜᱤᱫᱽᱨᱟᱹ ᱫᱚ ᱵᱟᱠᱚ ᱦᱟᱛᱟᱣ ᱛᱟᱠᱚᱣᱟ ᱡᱮ ᱚᱱᱮ ᱦᱟᱥᱟᱧ ᱧᱟᱢ ᱠᱮᱜ-ᱟ ᱤᱧᱟᱹᱜ ᱵᱷᱟᱜᱽ ᱨᱮ ᱵᱟᱨ ᱵᱤᱜᱷᱟ ᱦᱟᱥᱟ ᱧᱟᱢ ᱮᱱᱟ ᱟᱫᱚ ᱱᱚᱣᱟ ᱫᱚ ᱩᱱᱠᱩ ᱫᱟᱫᱟ ᱛᱟᱠᱚ ᱠᱚ ᱮᱢ ᱜᱤᱰᱤᱭ ᱟᱠᱚᱣᱟ ᱪᱮᱫᱟᱜ ᱥᱮ ᱟᱠᱚ ᱛᱚ ᱟᱫᱚ ᱱᱚᱝᱠᱟ ᱧᱮᱞᱚᱜ ᱠᱟᱱᱟ ᱟᱨᱠᱤ ᱦᱟᱛᱟᱣ ᱞᱮᱠᱷᱟᱱ ᱦᱚᱸ ᱵᱟᱝ ᱪᱤᱠᱟᱹᱜ-ᱟ ᱵᱟᱝ ᱪᱤᱠᱟᱹᱜ-ᱟ ᱵᱚᱞᱛᱮ ᱩᱱᱠᱩ ᱡᱮᱢᱚᱱ ᱠᱩᱲᱤ ᱜᱤᱫᱽᱨᱟᱹ ᱠᱚ ᱦᱟᱯᱮᱱ ᱫᱤᱱ ᱨᱮᱠᱚ ᱜᱚᱝ ᱞᱮᱱᱠᱷᱟᱱ ᱟᱨᱠᱤ ᱟᱫᱚ ᱩᱱᱠᱩᱣᱟᱜ ᱦᱚᱸ ᱟᱨᱠᱤ ᱟᱠᱚ ᱟᱭᱳᱵᱟᱵᱟ ᱛᱟᱠᱚ ᱚᱲᱟᱜ ᱥᱟᱞᱟᱜ ᱟᱨ ᱢᱟᱱᱮ ᱟᱭᱟᱜ ᱢᱟᱱᱮ ᱡᱟᱶᱟᱭ ᱚᱲᱟᱜ ᱨᱮᱱᱟᱜ ᱥᱟᱹᱜᱟᱹᱭ ᱴᱟᱜ ᱟᱹᱰᱤ ᱠᱷᱟᱨᱟᱯᱚᱜ-ᱟ ᱟᱨᱠᱤ ᱩᱱᱠᱤᱱ ᱛᱟᱞᱟᱨᱮ ᱟᱨᱠᱤ᱾ ᱱᱚᱝᱠᱟ ᱧᱮᱞᱚᱜ ᱠᱟᱱᱟ ᱟᱨᱠᱤ ᱟᱫᱚ ᱚᱱᱟ ᱠᱷᱟᱹᱛᱤᱨ ᱛᱮᱜᱮ᱾
ᱚᱱᱮ ᱵᱟᱦᱟ ᱥᱚᱦᱚᱨᱟᱭ ᱠᱚᱨᱮ ᱢᱟᱠᱚ ᱱᱮᱶᱛᱟ ᱠᱟᱱ ᱜᱮᱭᱟ ᱥᱮ ᱫᱟᱫᱟ ᱛᱟᱠᱚ᱾ ᱵᱚᱭᱦᱟ ᱛᱟᱠᱚ᱾
ᱟᱫᱚ ᱱᱚᱝᱠᱟ ᱦᱚᱸ ᱧᱮᱞ ᱠᱟᱱ ᱜᱮᱭᱟ ᱟᱫᱚ ᱢᱟᱱᱮ ᱟᱞᱮ ᱟᱹᱛᱩ ᱨᱮᱱᱟᱜ᱾ ᱜᱷᱚᱴᱚᱱᱟ ᱫᱚ ᱵᱟᱝ ᱞᱟᱹᱭ ᱜᱟᱱᱚᱜᱼᱟ ᱥᱟᱺᱜᱤᱧ ᱥᱮᱱᱟᱜ ᱜᱮ ᱜᱷᱚᱴᱚᱱᱟ ᱠᱟᱱᱟ ᱟᱨᱠᱤ ᱟᱸᱡᱚᱢ ᱦᱩᱭ ᱟᱠᱟᱱᱟ ᱱᱚᱝᱠᱟ᱾ ᱢᱟᱱᱮ ᱟᱫᱚ ᱟᱫᱚ ᱚᱱᱠᱟ ᱠᱚ ᱢᱮᱛᱟ᱾ ᱛᱟᱦᱮᱸ ᱠᱟᱱᱟ ᱢᱮᱴᱮᱱ ᱠᱩᱲᱤ ᱜᱤᱫᱽᱨᱟᱹ ᱚᱱᱠᱟ ᱜᱮ ᱦᱟᱥᱟ ᱫᱷᱟᱼᱼ ᱠᱟᱱ ᱛᱟᱠᱚᱣᱟ ᱦᱟᱹᱴᱤᱧ ᱠᱟᱣ ᱱᱟ ᱠᱚ᱾ ᱟ ᱟᱡ ᱚᱱᱟ ᱟᱭᱳ ᱛᱟᱠᱚ ᱚᱲᱟᱜ ᱨᱮ ᱟᱫᱚ ᱱᱚᱝᱠᱟ ᱦᱟᱥᱟᱭ ᱦᱟᱛᱟᱣ ᱞᱮᱼᱟ᱾ ᱟᱫᱚ ᱩᱱᱠᱩ ᱥᱟᱞᱟᱜ ᱯᱩᱨᱟᱹ ᱥᱟᱹᱜᱟᱹᱭ ᱴᱟᱜ ᱛᱚᱯᱟᱜ ᱩᱛᱟᱹᱨ ᱞᱮᱱ ᱛᱟᱠᱚᱣᱟ ᱟᱨᱠᱤ ᱾ ᱦᱟᱛᱟᱣ ᱠᱟᱜ ᱤᱧ ᱫᱚ ᱵᱟᱹᱧ ᱦᱟᱥᱟ ᱠᱟᱱᱟ ᱤᱧᱟᱹᱜ ᱦᱟᱹᱴᱤᱧ ᱨᱮᱱᱟᱜ ᱦᱟᱥᱟ ᱤᱧ ᱦᱟᱛᱟᱣ ᱠᱟᱜᱼᱤᱧ ᱾ ᱤᱧᱟᱹᱜ ᱧᱩᱛᱩᱢ ᱨᱮ ᱛᱟᱦᱮᱱᱟ ᱦᱟᱥᱟ ᱦᱟᱛᱟᱣ ᱠᱟᱜᱼ ᱟᱭ ᱟᱫᱚ ᱚᱱᱟ ᱠᱷᱚᱱᱟᱜ᱾ ᱢᱟᱱᱮ ᱥᱟᱹᱜᱟᱹᱭ ᱟᱨᱠᱤ ᱵᱟᱹᱲᱤᱡ ᱮᱱ ᱛᱟᱠᱚᱣᱟ ᱟᱫᱚ ᱟᱭᱳ ᱚᱲᱟᱜ ᱥᱟᱞᱟᱜ ᱢᱟᱱᱮ ᱡᱟᱦᱟᱱᱟᱜ᱾ ᱫᱩᱠ ᱵᱤᱯᱚᱫ ᱨᱮᱦᱚᱸ ᱵᱟᱭ ᱪᱟᱞᱟᱣ ᱫᱟᱲᱮᱭᱟᱜᱼᱟ ᱟᱨ᱾ ᱨᱩᱣᱟᱹ ᱦᱟᱹᱥᱩ ᱨᱮᱦᱚᱸ ᱵᱟᱭ ᱪᱟᱞᱟᱣ ᱫᱟᱲᱮᱭᱟᱜᱼᱟ ᱯᱩᱨᱟᱹ ᱥᱟᱹᱜᱟᱹᱭ ᱴᱟᱜ ᱛᱚᱯᱟᱜ ᱩᱛᱟᱹᱨ ᱠᱟᱱ ᱛᱟᱠᱚᱣᱟ ᱟᱨᱠᱤ ᱾
ᱚ ᱢᱟᱱᱮ ᱟᱞᱮ ᱥᱮᱫ ᱨᱮᱱᱟᱜ ᱱᱤᱭᱚᱢ ᱞᱮᱠᱟ ᱛᱮᱫᱚ, ᱠᱩᱲᱤ ᱜᱤᱫᱽᱨᱟᱹ ᱫᱚ ᱡᱟᱭᱜᱟ ᱜᱮ ᱵᱟᱠᱚ ᱮᱢᱟ ᱠᱚ ᱜᱮᱭᱟ᱾ ᱡᱟᱦᱟᱸ ᱚᱲᱟᱜ ᱨᱮ, ᱢᱟᱱᱮ ᱦᱚᱭᱛᱳ ᱱᱟᱜ ᱱᱚᱜᱼᱚᱭ ᱡᱮᱢᱚᱱ ᱟᱞᱮ ᱫᱚ ᱱᱟᱜ ᱞᱮ ᱯᱩᱱ ᱵᱚᱭᱦᱟᱜ-ᱟ ᱠᱩᱲᱤ ᱜᱮ᱾ ᱛᱟᱞᱦᱮ ᱟᱞᱮ ᱫᱚ ᱱᱟᱜ ᱵᱟᱹ ᱵᱟᱹ ᱵᱟᱹᱵᱩ ᱠᱚ, ᱥᱮ ᱫᱟᱫᱟ ᱠᱚᱫᱚ ᱱᱟᱜ ᱵᱟᱹᱱᱩᱜ ᱠᱚᱛᱟᱞᱮᱭᱟ᱾ ᱛᱟᱞᱦᱮ ᱱᱟᱜ ᱡᱟᱦᱟᱸ ᱡᱟᱦᱟᱸ ᱵᱟᱵᱟ ᱟᱭᱟᱜ ᱠᱟᱢᱟᱣ ᱦᱟᱛᱮᱫ, ᱟᱭᱟᱜ ᱩᱫᱜᱟᱹᱨ ᱫᱟᱜ ᱡᱚᱨᱚ ᱟᱛᱮᱫ ᱡᱟᱦᱟᱸᱭ ᱠᱟᱢᱟᱣ ᱠᱟᱛᱮᱫ᱾ ᱡᱮᱢᱚᱱ ᱱᱚᱜᱼᱚᱭ ᱪᱟᱥᱵᱟᱥ ᱨᱮᱱᱟᱜ ᱡᱚᱢᱤ ᱠᱚᱭ ᱦᱟᱛᱟᱣ ᱠᱟᱜ-ᱟᱭ ᱱᱚᱣᱟ ᱜᱮ ᱱᱟᱸᱜ ᱟᱞᱮᱭᱟᱜ ᱧᱩᱛᱩᱢ ᱨᱮᱫᱚ ᱛᱟᱦᱮᱸᱱᱟ᱾
ᱟᱪᱪᱷᱟ
ᱵᱟᱫ ᱵᱟᱹᱠᱤ ᱡᱟᱦᱟᱸ ᱜᱚᱲᱚᱢ ᱦᱟᱲᱟᱢ ᱠᱚᱴᱷᱮᱱ ᱠᱷᱚᱱ ᱮᱦᱚᱵ ᱠᱟᱛᱮ, ᱡᱟᱦᱟᱸ ᱡᱟᱭᱜᱟ ᱠᱚᱠᱚ ᱦᱟᱹᱴᱤᱧ ᱠᱟᱜ ᱞᱮᱭᱟ ᱚᱱᱟ ᱠᱚᱫᱚ ᱱᱟᱜ ᱢᱟᱱᱮ ᱠᱟᱠᱟ ᱛᱟᱠᱚᱨᱮᱱ ᱦᱚᱯᱚᱱ ᱠᱚᱠᱚ ᱩᱝᱠᱩ ᱠᱚ ᱢᱮᱱᱟᱜ ᱩᱱᱠᱩ ᱜᱮᱠᱚ ᱮᱢᱟ ᱠᱚᱣᱟ ᱦᱟᱜ ᱦᱳᱭ ᱡᱟᱦᱟᱸ ᱢᱟᱱᱮ ᱦᱳᱭ ᱱᱚᱜ-ᱚᱝᱠᱟ᱾ ᱢᱟᱱᱮ ᱦᱟᱯᱮᱱ ᱫᱤᱱ ᱨᱮᱫᱚ ᱱᱟᱜ, ᱢᱟᱱᱮ ᱦᱟᱯᱮᱱ ᱫᱤᱱ ᱨᱮᱫᱚ ᱱᱟᱜ᱾ ᱱᱚᱜᱼᱚᱭ ᱩᱱᱠᱩ ᱜᱮ ᱱᱟᱜ ᱠᱟᱠᱟ ᱛᱟᱠᱩ ᱠᱚᱴᱷᱮᱱ ᱜᱮ ᱱᱟᱜ ᱱᱚᱜᱼᱚᱭ ᱵᱟᱦᱟ, ᱥᱚᱦᱨᱟᱭ, ᱠᱚᱨᱮ ᱦᱚᱸ ᱱᱮᱣᱛᱟ ᱠᱚᱞᱮ ᱧᱟᱢᱟ᱾
ᱦᱮᱸ ᱦᱮᱸ ᱱᱮᱣᱛᱟ ᱠᱚᱯᱮ ᱧᱟᱢᱟ, ᱟᱨᱠᱤ ᱚᱝᱠᱟᱱᱟᱜ ᱵᱮᱯᱟᱨ ᱟᱨᱠᱤ᱾
ᱦᱳᱭ ᱟᱫᱚ ᱱᱟᱜ ᱟᱹᱰᱤᱜᱟᱱ ᱡᱟᱭᱜᱟ ᱨᱮ ᱱᱚᱝᱠᱟ ᱧᱮᱞᱚᱜ ᱜᱮᱭᱟ ᱥᱮ, ᱡᱮ ᱦᱮᱸ ᱜᱟᱛᱮ ᱠᱚ ᱟᱞᱮ ᱥᱮᱱ ᱫᱚ ᱱᱟᱜ, ᱟᱞᱮ ᱥᱮᱫ ᱫᱚ ᱱᱟᱜ ᱚᱝᱠᱟ ᱵᱟᱝᱼᱟ᱾ ᱟᱫᱚ ᱜᱟᱛᱮ ᱠᱩᱲᱤ ᱠᱚ ᱥᱟᱞᱟᱜ ᱚᱝᱠᱟ ᱠᱚ ᱞᱟᱹᱭ ᱜᱮᱭᱟ᱾ ᱚᱱᱟ ᱜᱟᱛᱮ ᱠᱩᱲᱤ ᱥᱟᱹᱜᱤᱧ ᱥᱟᱹᱜᱤᱧ ᱜᱟᱛᱮ ᱠᱩᱲᱤ ᱠᱚ ᱦᱮᱱᱟᱜ ᱠᱚᱣᱟ ᱥᱮ᱾ ᱟᱫᱚᱢ ᱩᱱᱠᱩ ᱠᱚ ᱞᱟᱹᱭ ᱜᱮᱭᱟ, ᱡᱮ ᱦᱮᱸ ᱟᱞᱮ ᱫᱚ ᱱᱚᱝᱠᱟ ᱡᱟᱭᱜᱟ ᱠᱚ ᱮᱢᱟ ᱠᱚ ᱮᱢᱟ ᱞᱮ ᱜᱮᱭᱟ᱾ ᱱᱚᱝᱠᱟ ᱤᱧ ᱫᱟᱫᱟ ᱛᱤᱱᱟᱹᱜ ᱵᱤᱜᱷᱟᱹ ᱧᱟᱢᱟᱭ, ᱤᱧᱦᱚᱸ ᱩᱱᱟᱹᱜ ᱵᱤᱜᱷᱟᱹ ᱟᱫᱚ ᱵᱟᱞᱮ ᱦᱟᱛᱟᱣ ᱜᱮᱭᱟ᱾ ᱵᱟᱦᱟ ᱥᱚᱨᱦᱟᱭ ᱠᱚᱨᱮ ᱱᱮᱣᱛᱟ ᱞᱮᱭᱟᱭ ᱚᱱᱟᱜᱮ᱾ ᱵᱟᱦᱟ ᱥᱚᱨᱦᱟᱭ ᱠᱚᱨᱮ ᱱᱮᱣᱛᱟ ᱞᱮᱭᱟᱭ, ᱟᱨ ᱵᱟᱠᱷᱟᱡ ᱟᱞᱚᱢ ᱢᱤᱫᱴᱤᱡ ᱚᱱᱟ ᱡᱟᱭᱜᱟ ᱠᱷᱟᱹᱛᱤᱨ ᱛᱮᱜᱮ᱾ ᱵᱮ ᱵᱟᱹᱲᱤᱡ ᱦᱩᱭᱩᱜ ᱜᱮᱭᱟ᱾ ᱟᱨ ᱱᱚᱜᱼᱚᱭ ᱢᱟᱵᱮᱱ ᱟᱡᱚᱢ ᱠᱷᱚᱵᱚᱨ᱾
ᱦᱮᱸ ᱢᱟᱱᱮ ᱡᱟᱭᱜᱟ ᱠᱷᱟᱹᱛᱤᱨ ᱜᱮ, ᱢᱟᱱᱮ ᱵᱚᱭᱦᱟ ᱵᱚᱭᱦᱟ ᱛᱟᱞᱟᱨᱮ᱾ ᱵᱤᱵᱟᱹᱫ ᱫᱚ ᱢᱟ ᱢᱮᱱᱟᱜ ᱜᱮᱭᱟ ᱡᱟᱭᱜᱟ ᱠᱷᱟᱹᱛᱤᱨ ᱜᱮ ᱡᱟᱹᱥᱛᱤ ᱠᱟᱭᱛᱮ ᱵᱤᱵᱟᱹᱫ ᱫᱚ ᱦᱩᱭᱩᱜᱼᱟ ᱢᱤᱜᱴᱮᱱ᱾ ᱢᱤᱴᱟᱝ ᱜᱷᱟᱨᱚᱸᱡ ᱛᱟᱞᱟᱨᱮ᱾ ᱟᱨ ᱱᱚᱣᱟ ᱠᱷᱟᱹᱛᱤᱨ ᱜᱮ ᱡᱟᱹᱥᱛᱤ ᱵᱤᱵᱟᱹᱫ ᱫᱚ ᱦᱩᱭᱩᱜᱼᱟ᱾ ᱛᱟᱨᱯᱚᱨᱮ ᱚᱱᱟ ᱚᱱᱟ ᱛᱟᱞᱟᱨᱮ ᱡᱩᱫᱤ ᱢᱤᱜᱴᱮᱱ ᱠᱩᱲᱤ ᱜᱤᱫᱽᱨᱟᱹ, ᱥᱮ ᱢᱤᱜᱴᱮᱱ ᱢᱤᱥᱮᱨᱟ᱾ ᱡᱩᱫᱤ ᱟᱨᱚᱭ ᱦᱤᱡᱩᱜᱼᱟ, ᱮᱢᱱᱤ ᱠᱚᱲᱟ ᱜᱤᱫᱽᱨᱟᱹ ᱵᱚᱭᱦᱟ ᱛᱟᱞᱟ ᱨᱮᱜᱮ᱾ ᱱᱚᱣᱟ ᱮᱯᱮᱨᱦᱮᱰᱮᱡ ᱫᱚ ᱛᱟᱦᱮᱱ ᱜᱮᱭᱟ, ᱟᱨᱦᱚᱸ ᱡᱩᱫᱤ ᱠᱩᱲᱤ ᱜᱤᱫᱽᱨᱟᱹ ᱢᱤᱥᱨᱟ ᱡᱩᱫᱤ ᱚᱱᱟ ᱛᱟᱞᱟᱨᱮ ᱵᱚᱞᱚᱱᱟᱭ᱾ ᱮᱯᱮᱨ ᱮᱯᱮᱨᱦᱮᱸᱰᱮᱡ ᱦᱩᱭᱩᱜᱼᱟ, ᱛᱟᱦᱚᱸᱞᱮ ᱮᱠᱟᱞ ᱜᱮ ᱟᱹᱰᱤᱜᱮ ᱰᱟᱢᱟᱰᱳᱞ ᱜᱚᱫᱚᱜᱼᱟ ᱟᱨᱠᱤ᱾
ᱦᱚᱭ ᱟᱨ ᱢᱟᱱᱮ ᱱᱚᱜᱼᱚᱭ ᱦᱟᱛᱟᱣ ᱠᱟᱜ ᱨᱮᱦᱚᱸ ᱢᱤᱜᱴᱤᱡ ᱢᱟᱱᱮ ᱱᱚᱜᱼᱚᱭ ᱵᱚᱭᱦᱟ ᱵᱚᱭᱦᱟ ᱛᱟᱞᱟ ᱨᱮᱜᱮ ᱢᱟᱱᱮ ᱠᱚᱲᱟ ᱠᱚᱲᱟ ᱵᱚᱭᱦᱟ ᱛᱟᱞᱟ ᱨᱮᱜᱮ ᱱᱚᱜᱼᱚᱭ ᱱᱚᱝᱠᱟ ᱦᱩᱭᱩᱜ ᱠᱟᱱᱟ᱾
ᱦᱮᱸ ᱦᱩᱸ᱾
ᱦᱮᱸ᱾ ᱛᱟᱦᱞᱮ ᱠᱩᱲᱤ ᱛᱟᱞᱟ ᱨᱮᱢᱟ ᱟᱨᱦᱚᱸ ᱚᱝᱠᱟ ᱠᱷᱟᱹᱯᱟᱹᱨᱤ ᱢᱟ ᱦᱩᱭᱩᱜ ᱜᱮᱭᱟ, ᱟᱨᱦᱚᱸ ᱩᱱᱤ ᱢᱟ ᱵᱟᱦᱟ ᱥᱚᱨᱦᱟᱭ ᱨᱮᱢ ᱱᱮᱣᱛᱟᱭᱮ ᱜᱮᱭᱟ᱾ ᱵᱟᱦᱟ ᱥᱚᱦᱚᱨᱟᱭ ᱨᱮᱢ, ᱦᱤᱡᱩᱜ ᱠᱟᱱᱛᱮ ᱥᱟᱹᱲᱤ, ᱥᱟᱭᱟ, ᱵᱞᱟᱭᱩᱡ, ᱢᱟᱱᱮ ᱞᱩᱜᱽᱲᱤ ᱞᱟᱯᱚᱢ ᱠᱤᱨᱤᱧ ᱟᱭ ᱠᱟᱱᱟ᱾ ᱛᱟᱦᱚᱞᱮ ᱱᱟᱜ ᱱᱤᱥᱪᱳᱭ ᱢᱟᱱᱮ ᱱᱟᱦᱟᱸᱜ ᱨᱟᱹᱜᱤᱜ ᱜᱮᱭᱟ ᱠᱚ ᱱᱟᱦᱟᱸᱜ᱾ ᱵᱟᱹᱦᱩ ᱠᱚᱫᱚ ᱠᱚ ᱨᱟᱹᱜᱤᱜ ᱜᱮᱭᱟ ᱱᱟᱦᱟᱸᱜ᱾ ᱦᱳᱭ᱾
ᱟᱹᱰᱤ ᱢᱟᱱᱮ ᱫᱚᱢᱮ ᱜᱮᱠᱚ ᱨᱟᱹᱜᱤᱜᱼᱟ ᱟᱨᱠᱤ᱾ ᱢᱮᱫᱴᱮᱱ ᱢᱟᱭ ᱢᱮᱜᱴᱮᱱ ᱵᱟᱹᱲᱤᱡ ᱱᱚᱡᱚᱨ ᱛᱮᱠᱚ ᱧᱮᱞ ᱢᱮᱭᱟ, ᱡᱮ ᱢᱮᱜᱴᱮᱱ ᱦᱮᱡ ᱜᱚᱫᱱᱟᱭ ᱢᱮᱜᱴᱟᱝ ᱱᱚᱝᱠᱟ ᱢᱮᱜᱴᱮᱱ᱾ ᱴᱮ ᱠᱷᱟᱨᱟᱯ ᱱᱚᱡᱚᱨ ᱛᱮ ᱟᱨᱠᱤ᱾ ᱡᱟᱦᱟᱸ ᱢᱤᱜᱴᱟᱝ ᱟ ᱯᱮᱲᱟ ᱨᱮᱱᱟᱜ ᱡᱟᱦᱟᱸ ᱢᱤᱜᱴᱟᱝ ᱥᱚᱦᱟᱠ ᱫᱩᱞᱟᱹᱲᱟᱛᱮ ᱟᱛᱟᱝ ᱫᱟᱨᱟᱢ ᱫᱚ ᱟᱨᱠᱤ ᱵᱟᱢ ᱧᱟᱢᱟ ᱟᱨᱠᱤ᱾ ᱢᱟᱱᱮ ᱦᱤᱨᱠᱟᱹ ᱛᱩᱞᱩᱡ ᱜᱮᱢ ᱧᱟᱢᱟ ᱟᱨᱠᱤ᱾
ᱦᱳᱭ ᱚᱱᱮ ᱚᱝᱠᱟᱱ ᱢᱤᱫᱴᱤᱡ ᱨᱚᱯᱚᱲ᱾ ᱛᱟᱦᱚᱞᱮ ᱟᱞᱟᱝᱟᱜ ᱥᱚᱢᱚᱭ ᱠᱚᱢᱟ ᱟᱹᱰᱤ ᱡᱩᱨ ᱢᱟᱱᱮ ᱥᱟᱹᱜᱤᱧ ᱥᱮᱜ ᱦᱩᱭ ᱤᱫᱤᱭ ᱠᱟᱱᱟ᱾ ᱛᱟᱞᱦᱮ ᱟᱫᱚ ᱱᱟᱦᱟᱜ
ᱟᱫᱚ ᱱᱚᱣᱟ ᱠᱚ ᱠᱚᱞ ᱜᱤ ᱚᱴᱚᱢᱮᱴᱤᱠ ᱠᱟᱴᱟᱣ ᱦᱩᱭᱩᱜᱼᱟ ᱥᱮ ᱟᱡ ᱛᱮᱜᱮ ᱠᱟᱴᱟᱜᱼᱟ᱾ ᱵᱟᱝ ᱠᱟᱴᱟᱜ ᱠᱟᱱᱟ ᱛᱚ᱾
ᱵᱟᱝ ᱠᱟᱴᱟᱜ ᱠᱟᱱᱟ᱾ ᱥᱚᱢᱚᱭ